ᱦᱮᱞᱳ ᱡᱚᱦᱟᱨ ᱜᱮ ᱾
ᱡᱚᱦᱟᱨ ᱜᱮ ᱾ ᱦᱳᱭ ᱜᱚᱢᱠᱮ ᱡᱚᱦᱟᱨ ᱜᱮ ᱡᱚᱦᱟᱨ ᱜᱮ ᱾
ᱨᱚᱲ ᱠᱚ ᱟᱸᱡᱚᱢ ᱵᱟᱲᱟᱜ ᱠᱟᱱ ᱜᱮᱭᱟ ᱛᱚ ᱾
ᱦᱮᱸ ᱜᱚᱝᱠᱮ ᱨᱚᱲ ᱫᱚ ᱟᱸᱡᱚᱢᱚᱜ ᱠᱟᱱ ᱜᱮᱭᱟ ᱾
ᱚᱻ ᱛᱟᱦᱚᱞᱮ ᱪᱮᱫ ᱠᱚᱵᱮᱱ ᱪᱤᱠᱟᱹ ᱵᱟᱲᱟ ᱮᱫᱟ ᱱᱤᱛᱚᱜ ᱫᱚ?
ᱜᱚᱝᱠᱮ ᱠᱷᱮᱛ ᱠᱚ ᱪᱟᱣ ᱦᱩᱭ ᱞᱮᱱᱟ ᱥᱮᱛᱟᱜ ᱵᱮᱲᱟ ᱾ ᱟᱨ ᱛᱟᱦᱚᱞᱮ ᱱᱚᱜᱚᱭ ᱱᱤᱛᱚᱜ ᱫᱚ ᱚᱲᱟᱜ ᱥᱮᱫ ᱦᱮᱡ ᱵᱟᱲᱟ ᱠᱟᱛᱮ ᱱᱚᱜᱚᱭ ᱛᱩᱯᱩ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ ᱟᱨᱠᱤ ᱾
ᱟᱪᱪᱷᱟ ᱟᱪᱪᱷᱟ ᱟᱪᱪᱷᱟ ᱾
ᱦᱳᱭ, ᱟᱫᱚ ᱜᱚᱝᱠᱮ ᱟᱹᱵᱤᱱ ᱫᱚ ᱪᱮᱫ ᱠᱚᱵᱤᱱ ᱪᱤᱠᱟᱹᱭᱮᱫ-ᱟ?
ᱟᱹᱞᱤᱧ ᱦᱚᱸ ᱱᱤᱛᱚᱜ ᱫᱚ ᱫᱩᱲᱩᱵ ᱵᱟᱲᱟ ᱟᱠᱟᱱ ᱜᱮᱭᱟᱞᱤᱧ ᱟᱨᱠᱤ ᱢᱟᱴᱷ ᱠᱷᱮᱛ ᱠᱚᱞᱤᱧ ᱪᱟᱞᱟᱣ ᱞᱮᱱᱟ ᱾ ᱛᱚ ᱵᱷᱤᱛᱟᱹ ᱠᱚ ᱢᱟᱜ ᱵᱟᱲᱟ ᱠᱟᱛᱮᱫ ᱟᱨᱠᱤ ᱦᱮᱡ ᱠᱟᱛᱮ ᱡᱚᱢ ᱵᱟᱲᱟ ᱠᱟᱛᱮᱫ ᱞᱤᱧ ᱫᱩᱲᱩᱵ ᱵᱟᱲᱟ ᱟᱠᱟᱱ ᱜᱮ ᱚᱲᱟᱜ ᱠᱚᱨᱮ ᱜᱮ ᱾ ᱦᱮᱸ ᱾
ᱟᱫᱚ ᱜᱚᱝᱠᱮ ᱵᱮᱥ ᱵᱟᱲᱟ ᱜᱮᱭᱟᱵᱤᱱ ᱱᱤᱭᱟᱹ ᱜᱷᱟᱹᱲᱤᱡ ᱫᱚ?
ᱦᱮᱸ ᱱᱤᱭᱟᱹ ᱜᱷᱟᱹᱲᱤᱡ ᱫᱚ ᱢᱳᱚᱴᱟᱢᱩᱴᱤ ᱵᱮᱥ ᱵᱟᱲᱟ ᱜᱮ ᱢᱮᱱᱟᱜ ᱞᱤᱧᱟ ᱪᱟᱸᱫᱳ ᱵᱚᱸᱜᱟᱣᱟᱜ ᱟᱥᱤᱥ ᱛᱮ ᱾ ᱛᱚ ᱜᱚᱝᱠᱮ ᱟᱵᱤᱱ ᱜᱮ ᱪᱮᱫ ᱞᱮᱠᱟ ᱢᱮᱱᱟᱜ ᱵᱤᱱᱟ ᱟᱨᱠᱤ ᱱᱤᱭᱟᱹ ᱵᱮᱲᱟ ᱫᱚ?
ᱟᱫᱷᱚ ᱜᱚᱝᱠᱮ ᱟᱹᱞᱤᱧ ᱦᱚᱸ ᱱᱤᱭᱟᱹ ᱜᱷᱟᱹᱲᱤᱡ ᱫᱚ ᱴᱷᱤᱠ ᱴᱷᱟᱠ ᱜᱮ ᱦᱮᱱᱟᱜ ᱟᱠᱟᱫ ᱞᱤᱧᱟ ᱦᱳᱭ ᱛᱳ ᱟᱫᱚ
ᱦᱮᱸ ᱾
ᱱᱚᱜᱚᱭ ᱠᱟᱹᱢᱤ ᱵᱟᱲᱟ ᱦᱩᱭᱩᱜ ᱠᱟᱱᱟ ᱦᱟᱞᱠᱟ ᱠᱟᱹᱡ ᱢᱟᱱᱮ ᱞᱟᱸᱜᱟ ᱧᱚᱜ ᱵᱩᱡᱷᱟᱹᱜ ᱠᱟᱱᱟ ᱾ ᱦᱮ ᱵᱟᱝᱠᱷᱟᱱ ᱫᱚ ᱴᱷᱤᱠ ᱜᱮᱭᱟ ᱾
ᱚ ᱦᱮᱸ ᱦᱮᱸ ᱟᱫᱚ ᱪᱟᱥ ᱠᱟᱹᱢᱤ ᱨᱮᱫᱚ ᱠᱟᱹᱴᱤᱡ ᱛᱚ ᱠᱚᱥᱴᱚ ᱧᱚᱜ ᱜᱮᱭᱟ ᱥᱮ ᱛᱚ ᱚᱱᱠᱟ ᱫᱚ ᱞᱟᱸᱜᱟ ᱫᱚ ᱵᱩᱡᱷᱟᱹᱜ ᱜᱮᱭᱟ ᱟᱨᱠᱤ ᱾
ᱮᱠᱫᱚᱢ ᱮᱠᱫᱚᱢ ᱾
ᱦᱩᱸ ᱦᱩᱸ ᱾
ᱟᱫᱚ ᱜᱚᱝᱠᱮ ᱟᱯᱮ ᱫᱚ ᱨᱚᱦᱚᱭ ᱠᱚᱫᱚ ᱛᱤᱱ ᱥᱟᱹᱜᱤᱧ ᱯᱮ ᱮᱦᱚᱵ ᱠᱮᱫᱟ?
ᱜᱚᱝᱠᱮ ᱟᱞᱮ ᱫᱚ ᱨᱚᱦᱚᱭ ᱠᱚᱫᱚ ᱢᱟᱱᱮ ᱱᱮᱥ ᱫᱚ ᱟᱹᱰᱤ ᱢᱟᱲᱟᱝ ᱠᱷᱚᱱᱜᱮ ᱫᱟᱜ ᱡᱟᱹᱯᱩᱫ ᱠᱷᱟᱹᱛᱤᱨ ᱛᱮ ᱟᱨᱠᱤ ᱨᱚᱦᱚᱭ ᱠᱚᱫᱚ ᱯᱨᱟᱭ ᱟᱨᱠᱤ ᱢᱟᱱᱮ ᱢᱩᱪᱟᱹᱫ ᱥᱮᱫ ᱜᱮᱞᱮ ᱦᱮᱡ ᱟᱹᱜᱩ ᱠᱟᱫᱟ ᱟᱨᱠᱤ ᱾ ᱚᱱᱟ ᱢᱤᱫᱴᱟᱝ ᱵᱟᱨᱭᱟ ᱟᱨᱠᱤ ᱛᱚᱞᱟ ᱜᱟᱹᱰᱤ ᱠᱷᱮᱛ ᱠᱚ ᱡᱟᱦᱟᱸ ᱠᱚ ᱴᱟᱠ ᱴᱟᱨ ᱠᱚᱛᱮ ᱵᱟᱝ ᱞᱮ ᱥᱤ ᱫᱟᱲᱮ ᱟᱠᱟᱫᱟ ᱛᱳ ᱠᱟᱴ ᱱᱟᱦᱮᱞ ᱠᱚ ᱵᱟᱹᱱᱩᱜ ᱛᱮ ᱟᱨᱠᱤ ᱚᱱᱟ ᱠᱚᱫᱚ ᱠᱟᱹᱴᱤᱡ ᱞᱮ ᱛᱟᱭᱚᱢ ᱦᱟᱛᱟᱲ ᱠᱟᱫᱟ ᱟᱨᱠᱤ᱾ ᱛᱚ ᱚᱱᱟ ᱠᱚᱦᱚᱸ ᱧᱟᱢ ᱞᱮᱠᱷᱟᱱ ᱞᱮ ᱟᱨᱠᱤ ᱚᱱᱟ ᱠᱚ ᱛᱚᱞᱟ ᱜᱟᱹᱰᱤ ᱜᱮ ᱟᱨᱠᱤ ᱞᱟᱹᱭ ᱞᱮᱠᱷᱟᱱ ᱫᱚ ᱵᱟᱠᱤ ᱢᱮᱱᱟᱜ-ᱟ᱾ ᱟᱨ ᱛᱟᱦᱚᱞᱮ ᱜᱚᱝᱠᱮ ᱟᱯᱮ ᱥᱮᱜ ᱠᱚᱫᱚ ᱚᱱᱟ ᱡᱟᱦᱟᱸ ᱪᱟᱥ ᱵᱟᱥ ᱠᱚᱫᱚ ᱛᱤᱱᱟᱹᱜ ᱜᱟᱱ ᱯᱮ ᱪᱟᱥ ᱵᱟᱥ ᱠᱮᱜ ᱛᱟᱵᱚᱱᱟ?
ᱟᱫᱚ ᱜᱚᱝᱠᱮ ᱟᱫᱚ ᱮ ᱡᱟᱦᱟ ᱦᱤᱥᱟᱹᱵ ᱛᱮᱵᱤᱱ ᱞᱟᱹᱭ ᱠᱮᱫᱟ, ᱟᱫᱚ
ᱩᱸ
ᱚᱱᱟ ᱦᱤᱥᱟᱹᱵ ᱛᱮᱫᱚ ᱟᱞᱮ ᱫᱚ ᱢᱟᱱᱮ ᱟᱹᱰᱤ ᱜᱮᱞᱮ ᱛᱟᱭᱚᱢ ᱟᱠᱟᱱᱟ ᱟᱨᱠᱤ᱾
ᱟᱪᱪᱷᱟ ᱟᱪᱪᱷᱟ ᱟᱪᱪᱷᱟ᱾
ᱟᱫᱚ ᱜᱚᱝᱠᱮ ᱟᱞᱮᱫᱚ ᱱᱚᱜᱭ ᱨᱚᱦᱚᱭ ᱠᱚ ᱢᱟᱱᱮ ᱚᱭ ᱵᱟᱨ ᱯᱮ ᱫᱤᱱ ᱦᱩᱭᱩᱜ ᱠᱟᱱᱟᱞᱮ ᱮᱦᱚᱵ ᱠᱟᱫᱟ᱾
ᱟᱪᱪᱷᱟ᱾
ᱦᱩ ᱟᱨ ᱟᱯᱮ ᱫᱚᱯᱮ ᱯᱩᱲᱟᱹᱣ ᱟᱹᱜᱩ ᱜᱚᱫ ᱠᱮᱜᱟ ᱥᱮᱥᱮᱜ ᱜᱚᱝᱠᱮ?
ᱦᱮᱸ ᱟᱞᱮ ᱫᱚ ᱯᱨᱟᱭ ᱢᱟᱱᱮ ᱨᱚᱦᱚᱭ ᱠᱚᱫᱚ ᱪᱟᱵᱟ ᱞᱮᱠᱟᱞᱮ ᱪᱟᱵᱟ ᱟᱹᱜᱩ ᱟᱠᱟᱫᱟ᱾ ᱚᱱᱟ ᱛᱚᱞᱟ ᱜᱟᱹᱰᱤ ᱠᱷᱮᱛ ᱠᱚᱜᱮ ᱟᱨᱠᱤ ᱵᱟᱠᱤ ᱢᱮᱱᱟᱜ ᱛᱟᱞᱮᱭᱟ᱾
ᱟᱪᱪᱷᱟ ᱟᱪᱪᱷᱟ᱾
ᱦᱩᱸ᱾
ᱟᱫᱚ ᱜᱚᱝᱠᱮ ᱱᱚᱜᱚᱭ ᱡᱮᱢᱚᱱ ᱧᱮᱞ ᱧᱟᱢᱚᱜ ᱠᱟᱱᱟ ᱱᱮᱛᱟᱨ ᱫᱚ ᱦᱳᱭ ᱥᱮ, ᱚᱝᱠᱟ ᱯᱚᱨᱮ ᱫᱟᱜ ᱫᱚ ᱴᱷᱤᱠ ᱵᱟᱭ ᱫᱟᱜ ᱮᱫᱟᱭ ᱢᱟᱱᱮ ᱚᱝᱠᱟ ᱚᱥᱚᱢᱚᱭ ᱨᱮᱜᱮ ᱫᱟᱜ ᱮᱫᱟᱭ ᱦᱮᱸᱥᱮ᱾ ᱡᱮᱢᱚᱱ ᱞᱟᱦᱟ ᱨᱮᱠᱚ ᱱᱚᱝᱠᱟ ᱥᱩᱢᱟᱹᱭ ᱨᱮᱜᱮ ᱫᱟᱜ ᱛᱟᱦᱮᱸᱜ ᱮ ᱟᱨ ᱚᱝᱠᱟ ᱦᱤᱥᱟᱹᱵ ᱛᱮᱜᱮ ᱟᱵᱚ ᱪᱟᱥ ᱵᱟᱥ ᱨᱮ ᱟᱫᱚ ᱠᱤᱱᱛᱩ ᱱᱮᱛᱟᱨ ᱫᱚ ᱧᱮᱞ ᱧᱟᱢᱚᱜ ᱠᱟᱱᱟ ᱡᱮ ᱚᱝᱠᱟ ᱚᱠᱟ ᱥᱩᱢᱟᱹᱭ ᱨᱮ ᱫᱟᱜ ᱫᱟᱜᱢᱟᱲᱤ ᱡᱚᱠᱷᱚᱱ ᱵᱟᱝ ᱫᱚᱨᱠᱟᱨᱚᱜ ᱠᱟᱱᱟ ᱦᱮᱸᱥᱮ, ᱚᱠᱟ ᱥᱚᱢᱟᱹᱭ ᱫᱚᱢᱮ ᱫᱟᱜ ᱮᱫᱟᱭ ᱚᱠᱟ ᱮᱠᱟᱞ ᱜᱮ ᱵᱟᱭ ᱫᱟᱜ ᱮᱫᱟᱭ ᱦᱳᱭᱥᱮ, ᱟᱫᱚ ᱦᱩᱸ ᱟᱨ ᱟᱨ ᱡᱟᱦᱟᱸ ᱚᱛ ᱞᱟᱛᱟᱨ ᱨᱮᱱᱟᱜ ᱦᱚᱸ ᱡᱟᱦᱟᱸ ᱫᱟᱜ ᱠᱚ ᱚᱱᱟ ᱦᱚᱸ ᱡᱚᱛᱚ ᱡᱟᱭᱜᱟ ᱨᱮᱫᱚ ᱵᱟᱝ ᱧᱟᱢᱚᱜ ᱠᱟᱱ ᱜᱮᱭᱟ ᱟᱨᱠᱤ ᱦᱳᱭᱥᱮ᱾
ᱦᱩᱸ ᱦᱩᱸ᱾
ᱡᱮᱢᱚᱱ ᱟᱞᱮ ᱥᱮᱜ ᱜᱮ ᱱᱚᱣᱟ ᱡᱟᱦᱟᱸ ᱠᱚᱨᱮᱞᱮ ᱛᱟᱨᱟᱣ ᱮᱫᱟ ᱟᱜ ᱚᱠᱟ ᱠᱚ ᱡᱟᱭᱜᱟ ᱫᱚ ᱧᱮᱞ ᱦᱩᱭᱩᱜ ᱠᱟᱱᱟ ᱢᱟᱱᱮ ᱟᱹᱰᱤ ᱞᱟᱛᱟᱨ ᱞᱮ ᱛᱟᱲᱟᱣᱮᱜ ᱨᱮᱦᱚᱸ ᱫᱟᱜ ᱠᱚ ᱵᱟᱝ ᱧᱟᱢᱚᱜ ᱠᱟᱱᱟ ᱟᱨᱠᱤ᱾ ᱛᱟᱞᱮ ᱱᱚᱣᱟ ᱫᱤ ᱟᱹᱵᱤᱱ ᱫᱚ ᱡᱟᱦᱟᱸᱱᱟᱜ ᱵᱤᱱ ᱞᱟᱹᱭ ᱫᱟᱲᱮ ᱠᱮᱭᱟ ᱠᱤ?
ᱦᱮᱸ ᱦᱚᱜᱚᱭ ᱡᱟᱦᱟᱸ ᱠᱟᱛᱷᱟ ᱵᱤᱱ ᱞᱟᱹᱭ ᱠᱮᱫᱟ ᱡᱮ, ᱫᱟᱜ ᱡᱟᱹᱯᱩᱫ ᱠᱚᱦᱚᱸ ᱡᱚᱠᱷᱚᱱ ᱟᱵᱚ ᱥᱚᱢᱚᱭ ᱥᱚᱢᱚᱭ ᱡᱟᱦᱟᱸ ᱵᱚᱨᱥᱟ ᱫᱤᱱ ᱡᱟᱦᱟᱸ ᱞᱮᱠᱟ ᱫᱟᱜ ᱫᱚᱨᱠᱟᱨ ᱠᱟᱱ ᱛᱟᱵᱚᱱᱟ, ᱚᱱᱟ ᱥᱚ ᱥᱚᱢᱚᱭ ᱨᱮ ᱵᱟᱭ ᱫᱟᱜᱮᱜ ᱛᱟᱵᱚᱱᱟ᱾ ᱟᱨ ᱚᱱᱮ ᱡᱟᱦᱟᱸᱵᱤᱱ ᱞᱟᱹᱭ ᱠᱮᱫᱟ ᱚᱛ ᱞᱟᱛᱟᱨ ᱨᱮ ᱡᱟᱦᱟᱸ ᱫᱟᱜ ᱠᱚ ᱟᱨᱠᱤ, ᱯᱟᱹᱦᱤᱞ ᱡᱟᱦᱟᱸ ᱞᱮᱠᱟ ᱧᱟᱢᱚᱜ ᱛᱮᱫ ᱠᱚᱢ ᱧᱚᱜ ᱛᱷᱟᱲᱟᱣ ᱛᱮᱜᱮ ᱱᱮᱛᱟᱨ ᱟᱨᱠᱤ ᱚᱱᱟ ᱠᱚᱦᱚᱸ ᱵᱟᱝ ᱧᱟᱢᱚᱜ ᱠᱟᱱᱟ, ᱛᱳ ᱱᱚᱣᱟ ᱨᱮ ᱫᱚ ᱟᱹᱞᱤᱧ ᱫᱚ ᱢᱟᱱᱮ ᱦᱚᱜᱚᱭ ᱡᱮ ᱟᱵᱚ ᱥᱮᱨᱢᱟ ᱡᱟᱹᱲᱤ ᱠᱚ ᱡᱟᱦᱟᱸ ᱢᱟᱱᱮ ᱯᱚᱨᱤᱵᱚᱨᱛᱚᱱᱚᱜ ᱠᱟᱱ ᱛᱟᱵᱳ ᱫᱚ, ᱛᱚ ᱱᱚᱣᱟ ᱨᱮᱫᱚ ᱢᱟᱱᱮ ᱟᱵᱚᱣᱟᱜ ᱡᱟᱦᱟᱸ ᱚᱱᱮᱱᱟ, ᱵᱤᱵᱷᱤᱱᱱᱚ ᱨᱚᱠᱚᱢ ᱠᱚᱢᱟᱜ ᱡᱟᱦᱟᱸ ᱚᱱᱮ ᱥᱟᱨ ᱠᱚᱵᱩᱱ ᱮᱢ ᱫᱟ ᱥᱮ ᱚᱱᱮ ᱡᱟᱦᱟᱸ ᱠᱚᱞᱠᱟᱨᱠᱷᱟᱱᱟ ᱠᱷᱚᱱᱟᱜ ᱡᱟᱦᱟᱸ ᱛᱷᱩᱣᱟᱹ ᱠᱚ ᱳᱰᱳᱠᱚᱜ ᱠᱟᱱᱟ, ᱛᱚ ᱦᱚᱜᱚᱱᱟ ᱠᱚ ᱫᱷᱩᱣᱟᱹ ᱠᱚ ᱠᱷᱟᱹᱛᱤᱨ ᱟᱨᱠᱤ ᱯᱩᱨᱮᱵᱮᱥ ᱴᱟᱜ ᱫᱚ ᱟᱹᱰᱤ ᱡᱳᱨ ᱜᱮ ᱫᱷᱩᱥᱚᱱᱚᱜ ᱠᱟᱱ ᱛᱟᱵᱚᱱᱟ᱾ ᱛᱚ ᱱᱚᱜ ᱚᱱᱟ ᱫᱩᱥᱚᱱ ᱠᱷᱟᱹᱛᱤᱨ ᱛᱮ ᱡᱟᱦᱟᱸ ᱥᱩᱢᱚᱭ ᱨᱮ ᱟᱨᱠᱤ ᱚᱱᱮ ᱫᱟᱜ ᱠᱚ ᱞᱟᱦᱟᱛᱮ ᱦᱳᱭᱳᱜ ᱛᱟᱦᱮᱸᱫ᱾ ᱛᱚ ᱚᱱᱟ ᱚᱱᱟ ᱯᱚᱨᱤᱵᱚᱨᱛᱚᱱ ᱠᱷᱟᱹᱛᱤᱨ ᱛᱮ ᱟᱨᱠᱤ ᱥᱮ ᱫᱩᱥᱚᱱ ᱠᱷᱟᱹᱛᱤᱨ ᱛᱮ, ᱛᱚ ᱚᱱᱟ ᱠᱚᱫᱚ ᱥᱚᱴᱷᱤᱠ ᱥᱚᱢᱚᱭ ᱨᱮ ᱟᱨᱠᱤ ᱚᱱᱟ ᱠᱚ ᱵᱟᱝ ᱥᱮᱴᱮᱨ ᱫᱟᱲᱮᱭᱟᱜ ᱠᱟᱱᱟ ᱟᱨᱠᱤ ᱛᱚ ᱥᱮ ᱚᱱᱟ ᱡᱟᱦᱟᱸ ᱥᱤᱥᱴᱮᱢ ᱛᱟᱦᱮᱱᱟ ᱡᱮ ᱫᱟᱜ ᱠᱚ ᱦᱩᱭᱳᱜ ᱨᱮᱱᱟᱜ ᱨᱤᱢᱤᱞ ᱨᱟᱦᱞᱟ ᱠᱚ ᱵᱮᱱᱟᱣ ᱨᱮᱱᱟᱜ ᱛᱚ ᱱᱚᱣᱟᱨᱮ ᱚᱱᱟ ᱫᱷᱩᱣᱟᱹ ᱠᱚ ᱠᱷᱟᱹᱛᱤᱨ ᱟᱨᱠᱤ, ᱱᱚᱣᱟ ᱨᱤᱢᱤᱞ ᱨᱟᱞᱦᱟ ᱵᱮᱱᱟᱣ ᱨᱮ ᱟᱨᱠᱤ ᱛᱚ ᱢᱟᱱᱮ ᱟᱹᱰᱤᱜᱟᱱ ᱜᱮ, ᱥᱚᱢᱚᱥᱥᱟ ᱦᱩᱭᱩᱜ ᱠᱟᱱᱟ ᱛᱚ ᱚᱱᱟᱛᱮ ᱨᱟᱦᱞᱟ ᱠᱚᱦᱚᱸ ᱚᱱᱠᱟ ᱴᱷᱤᱠ ᱠᱷᱟᱠ ᱵᱟᱝ ᱵᱮᱱᱟᱜ ᱠᱟᱱᱟ ᱥᱮ, ᱡᱟᱦᱟᱸ ᱫᱚ ᱫᱟᱜ ᱞᱟᱹᱜᱤᱫ ᱡᱟᱦᱟᱸ ᱨᱟᱦᱞᱟ ᱦᱤᱡᱩᱜ ᱩᱰᱟᱹᱣ ᱵᱟᱲᱟᱭ ᱜᱮᱭᱟ᱾ ᱛᱚ ᱱᱚᱣᱟ ᱠᱚᱦᱚᱸ ᱟᱨᱠᱤ ᱴᱷᱤᱠ ᱴᱷᱟᱠ ᱵᱟᱝ ᱦᱩᱭᱩᱜ ᱠᱟᱱᱟ᱾ ᱚᱱᱠᱟ᱾
ᱟᱪᱷᱟ ᱟᱪᱷᱟ᱾
ᱦᱚᱸ᱾ ᱛᱟᱦᱚᱞᱮ ᱜᱚᱢᱠᱮ ᱟᱹᱵᱤᱱ ᱫᱚ ᱛᱟᱦᱚᱞᱮ ᱱᱚᱣᱟ ᱠᱚ ᱪᱮᱫᱠᱟ ᱵᱤᱱ ᱧᱮᱞ ᱮᱫᱟ ᱟᱨᱠᱤ ᱱᱚᱣᱟ ᱠᱚ ᱟᱨᱠᱤ ᱠᱟᱹᱴᱤᱡ ᱞᱟᱹᱭ ᱥᱟᱰᱮ ᱛᱟᱵᱚᱱᱵᱤᱱ᱾
ᱦᱳᱭ ᱜᱚᱢᱠᱮ ᱾ ᱟᱫᱚ ᱱᱚᱣᱟ ᱡᱟᱦᱟᱸ ᱠᱟᱛᱷᱟ ᱠᱚᱵᱤᱱ ᱞᱟᱹᱭ ᱠᱮᱫᱟ ᱱᱚᱶᱟ ᱠᱟᱛᱷᱟ ᱠᱚᱜᱮ ᱮᱠᱫᱚᱢ ᱱᱚᱶᱟ ᱮᱠᱫᱚᱢ ᱥᱚᱴᱷᱤᱠ ᱠᱟᱛᱷᱟ ᱜᱮ ᱦᱳᱭ ᱥᱮ ᱡᱮᱢᱚᱱ ᱱᱚᱣᱟ ᱟᱵᱚᱣᱟᱜ ᱡᱟᱦᱟᱸ ᱠᱚᱞᱠᱟᱨᱠᱷᱟᱱᱟ ᱠᱚᱨᱮ ᱡᱟᱦᱟᱸ ᱱᱚᱝᱨᱟ ᱫᱟᱜ ᱠᱚ ᱟᱨᱠᱤ ᱡᱟᱦᱟᱸ ᱟᱵᱚᱨᱡᱚᱱᱟ ᱠᱚ ᱱᱚᱣᱟᱠᱩ, ᱛᱚ ᱡᱚᱛᱚ ᱢᱮ ᱱᱟᱹᱭ ᱞᱮᱠᱟᱛᱮ ᱡᱚᱛᱚ ᱫᱟᱨᱦᱟᱨᱮ ᱪᱟᱞᱟᱜ ᱠᱟᱱᱟ ᱦᱳᱭᱥᱮ᱾ ᱟᱫᱚ ᱱᱚᱜᱚ ᱱᱚᱣᱟ ᱠᱚ᱾ ᱟᱨ ᱛᱟᱨᱯᱚᱨ ᱦᱩᱭᱩᱜ ᱠᱟᱱᱟ ᱱᱚᱜᱼᱚᱭ ᱡᱟᱦᱟᱸ ᱯᱨᱚᱪᱩᱨ ᱯᱚᱨᱤᱢᱟᱱᱮ ᱡᱟᱦᱟᱸ ᱫᱷᱩᱦᱟᱹ᱾ ᱦᱩᱭᱩᱜ ᱠᱟᱱᱟ ᱠᱚᱠᱟ ᱞᱮᱠᱟ ᱛᱟᱢ ᱟᱨ ᱡᱟᱦᱟᱸ, ᱡᱟᱱ ᱵᱟᱦᱚᱱ ᱜᱟᱲᱤ ᱠᱚᱚᱫᱷ ᱦᱩᱭ ᱥᱮ ᱛᱚ, ᱱᱚᱣᱟ ᱫᱩᱦᱟᱹ ᱠᱚ ᱠᱷᱟᱹᱛᱤᱨ ᱜᱮ ᱵᱤᱥᱮᱥ ᱠᱚᱨᱮ ᱢᱟᱱᱮ ᱱᱚᱣᱟ ᱫᱟᱜ ᱡᱟᱹᱲᱤ ᱨᱮᱱᱟᱜ ᱯᱨᱚᱵᱞᱮᱢ ᱦᱩᱭᱩᱜ ᱠᱟᱱᱟ ᱟᱨᱠᱤ ᱟᱨ ᱱᱚᱜ ᱚᱚᱭ ᱡᱟᱦᱟᱸ ᱢᱟᱱᱮ ᱡᱟᱦᱟᱸ ᱟᱵᱚ ᱫᱟᱨᱮ ᱟᱨᱠᱤ ᱦᱚᱳᱭᱥᱮ᱾ ᱫᱟᱨᱮ ᱡᱮᱢᱚᱱ ᱱᱚᱣᱟ᱾ ᱱᱚᱣᱟ ᱡᱟᱦᱟᱸ ᱠᱟᱨᱵᱚᱱᱰᱟᱭ ᱚᱠᱥᱟᱭᱤᱰ ᱢᱚᱦᱚᱲ ᱠᱟᱛᱮᱜ ᱡᱮ ᱱᱚᱣᱟ ᱚᱠᱥᱤᱡᱮᱱ ᱮ ᱟᱲᱟᱜᱟᱭ᱾ ᱦᱳᱭᱥᱮ ᱡᱟᱦᱟᱸᱛᱮ ᱟᱵᱚ ᱥᱟᱣᱦᱮᱫ ᱫᱟᱵᱚᱱ ᱛᱚ, ᱱᱚᱣᱟ ᱫᱟᱨᱮ ᱠᱚᱦᱚᱸ ᱟᱹᱰᱤ ᱡᱟᱹᱥᱛᱤ ᱵᱚᱱ ᱢᱟᱜ ᱜᱤᱰᱤ ᱦᱚᱪᱚᱭᱮᱫᱟ᱾ ᱥᱮ ᱢᱟᱜ ᱜᱤᱲᱤᱭ ᱫᱟᱵᱚᱱ ᱥᱮ ᱢᱟᱜ ᱜᱤᱰᱤᱭ ᱫᱟᱠᱚ ᱦᱳᱭᱥᱮ᱾ ᱛᱚ ᱱᱚᱜᱼᱚᱣᱟ ᱜᱮ, ᱫᱟᱨᱮ ᱠᱚ ᱢᱟᱜ ᱦᱚᱸ ᱢᱤᱫᱴᱟᱝ ᱟᱹᱰᱤ ᱢᱟᱨᱟᱝ ᱠᱟᱨᱚᱱ ᱜᱮ ᱛᱤᱸᱜᱩᱱ ᱠᱟᱱᱟ ᱟᱨᱠᱤ᱾ ᱢᱟᱱᱮ ᱡᱮ ᱚᱠᱟ ᱥᱩᱢᱟᱹᱭ ᱫᱟᱜᱳᱜ ᱠᱟᱱ ᱚᱠᱟ ᱥᱩᱢᱟᱹᱭ ᱵᱟᱝ ᱦᱳᱜ ᱠᱟᱱ ᱚᱱᱟ ᱛᱚ ᱢᱟᱱᱮ, ᱵᱤᱥᱮᱥ ᱠᱚᱨᱮ ᱤᱧ ᱫᱩᱧ ᱵᱟᱲᱟᱭᱟ ᱡᱮ ᱫᱟᱨᱮ ᱩᱯᱚᱨ ᱠᱚ ᱱᱤᱨᱵᱷᱚᱨ ᱜᱮᱭᱟᱭ ᱟᱨᱠᱤ᱾
ᱦᱩᱸ ᱦᱩᱸ ᱦᱩᱸ᱾
ᱦᱳᱭᱥᱮ᱾
ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱮᱫᱟ ᱜᱚᱢᱠᱮ᱾
ᱦᱳᱭ᱾
ᱛᱚ ᱱᱚᱜ ᱱᱚᱣᱟ ᱠᱟᱨᱚᱱ ᱠᱚ ᱠᱷᱟᱹᱛᱤᱨ ᱜᱮ ᱟᱨᱠᱤ, ᱢᱟᱱᱮ ᱫᱟᱜ ᱡᱟᱹᱲᱤ ᱠᱚᱫᱚ ᱟᱨᱠᱤ ᱚᱱᱠᱟ ᱢᱟᱱᱮ ᱵᱟᱝ ᱧᱟᱢᱚᱜ ᱠᱟᱱᱟ ᱟᱨ ᱢᱤᱫᱴᱟᱝ ᱚᱱᱟ ᱡᱟᱦᱟᱸ ᱵᱤᱱ ᱞᱟᱹᱭᱮᱫ ᱛᱟᱦᱮᱸᱫ ᱟᱨᱠᱤ ᱚᱱᱟ ᱤᱭᱟᱹ ᱢᱟᱱᱮ ᱚᱛ ᱞᱟᱛᱟᱨ ᱨᱮ ᱡᱟ ᱫᱟᱜ ᱠᱚ ᱥᱮ ᱠᱚᱞ ᱠᱚᱨᱮᱮᱫ ᱦᱚᱸ ᱫᱟᱜ ᱠᱚ ᱦᱟᱮᱛᱟᱨ ᱟᱨᱠᱤ ᱵᱟᱝ ᱩᱰᱩᱠᱚᱜ ᱠᱟᱱᱟ᱾
ᱦᱩᱸ᱾
ᱟᱫᱚ ᱦᱸᱮᱛᱟᱨ ᱢᱟ ᱥᱮᱨᱢᱟ ᱡᱟᱹᱲᱤ ᱠᱚᱦᱚᱸ ᱚᱝᱠᱟ ᱧᱚᱜ ᱴᱷᱤᱠ ᱴᱷᱟᱠ ᱵᱟᱝ ᱦᱳᱭᱩᱳᱜ ᱠᱟᱱᱟ᱾ ᱛᱚ ᱚᱱᱟᱛᱮ ᱚᱛ ᱠᱚᱨᱮ ᱦᱚᱸ ᱫᱟᱜ ᱠᱚ ᱩᱱᱟᱹᱜ ᱵᱟᱝ ᱥᱚᱧᱪᱚᱭᱚᱜ ᱠᱟᱱᱟ ᱟᱨ᱾ ᱚᱛᱤᱨᱤᱠᱛᱚ ᱟᱵᱚ ᱫᱚ ᱚᱱᱮ᱾ ᱠᱚᱞᱠᱚ ᱥᱮ ᱵᱳᱨᱤᱝ ᱦᱚᱪᱚᱭ ᱫᱟᱵᱚᱱ ᱢᱤᱱᱤ ᱠᱚᱱ ᱵᱟᱹᱭ ᱵᱟᱹᱭᱥᱟᱹᱣ ᱦᱚᱪᱚᱭᱫᱟ ᱛᱚ ᱚᱛᱤᱨᱤᱠᱛᱚ ᱵᱟᱹᱭᱥᱟᱹᱣ ᱠᱷᱟᱛᱤᱨ ᱢᱟᱱᱮ ᱚᱛ᱾ ᱛᱚ ᱞᱟᱛᱟᱨ ᱠᱷᱚᱱ ᱢᱟᱱᱮ ᱚᱛᱤᱨᱤᱠᱛᱚ ᱫᱟᱜ ᱟᱵᱚ ᱵᱚᱱ᱾ ᱨᱟᱠᱟᱵ ᱫᱟ ᱯᱟᱹᱦᱤᱞ ᱡᱟᱸᱦᱟ ᱞᱮᱠᱟ ᱦᱟᱨ ᱨᱮ ᱢᱟᱱᱮ ᱠᱚᱞᱠᱟᱨᱠᱷᱟᱱᱟ ᱠᱚ ᱛᱟᱸᱦᱮᱜ ᱠᱟᱱᱟ ᱥᱮ᱾ ᱵᱤᱵᱷᱤᱱᱱᱚ ᱤᱭᱟᱹ ᱠᱚᱨᱮᱫ ᱢᱟᱱᱮ ᱟᱵᱚ ᱟᱛᱳ ᱚᱲᱟᱜ ᱠᱚᱨᱮᱫ ᱠᱚᱞ ᱠᱚ ᱛᱟᱸᱦᱮᱜ ᱠᱟᱱᱟ᱾ ᱠᱷᱩᱵ ᱠᱚᱢᱜᱮ ᱛᱟᱸᱦᱮᱜ ᱠᱟᱱᱟ ᱠᱩᱧ ᱠᱚᱜᱮ ᱵᱤᱥᱤ ᱛᱟᱸᱦᱮᱜ ᱠᱟᱱᱟ ᱛᱚ ᱩᱱᱫᱚ ᱚᱱᱟ ᱛᱮ ᱩᱱᱟᱹᱜ ᱫᱟᱜ ᱠᱚ ᱵᱟᱝ ᱨᱟᱠᱟᱵ ᱠᱟᱱ ᱛᱟᱸᱦᱮᱫ ᱟᱨᱠᱤ ᱩᱸ᱾ ᱡᱟᱸᱦᱟ ᱛᱤᱱᱟᱹᱜ ᱯᱨᱚᱭᱳᱡᱚᱱ ᱤᱱᱟᱹᱜ ᱜᱮ ᱨᱟᱠᱟᱵ ᱠᱟᱱ ᱛᱟᱸᱦᱮᱜ ᱱᱮᱛᱟᱨ ᱫᱚ ᱢᱟᱱᱮ ᱢᱤᱱᱤ ᱠᱚ ᱵᱟᱹᱭᱥᱟᱹᱣ᱾ ᱠᱟᱛᱮᱫ ᱢᱟᱨᱟᱝ ᱢᱟᱨᱟᱝ ᱢᱮᱱᱤ ᱛᱚ ᱚᱱᱟ ᱠᱚ ᱢᱮᱱᱤ ᱠᱚ᱾ ᱠᱚ ᱠᱷᱚᱱ ᱜᱮ ᱫᱟᱜ ᱨᱟᱠᱟᱵ ᱠᱟᱛᱮᱫ ᱵᱚᱱ ᱪᱟᱥ ᱵᱟᱲᱟᱭᱫᱟ ᱮᱠᱷᱚᱱ ᱥᱮᱨᱢᱟ ᱡᱟᱹᱲᱤ ᱢᱟ ᱮᱢᱱᱤᱛᱮ ᱠᱚᱢ ᱟᱠᱟᱱ ᱛᱟᱵᱚᱱ᱾ ᱡᱟᱸᱦᱟ ᱞᱮᱠᱟ ᱞᱟᱝ ᱜᱚᱞᱯᱷᱚ ᱠᱮᱫᱟ ᱴᱷᱤᱠ ᱚᱝᱠᱟᱜᱮ᱾ ᱚᱱᱟ ᱚᱛᱤᱨᱤᱠᱛᱚ ᱫᱟᱜ ᱠᱚ ᱨᱟᱠᱟᱵ ᱠᱷᱟᱹᱛᱤᱨ ᱟᱨᱠᱤ᱾ ᱟᱸ ᱢᱟᱱᱮ ᱚᱱᱟ ᱡᱟᱸᱦᱟ ᱚᱛ ᱞᱟᱛᱟᱨ ᱨᱮ ᱡᱟᱸᱦᱟ ᱫᱟᱜ ᱠᱚ᱾ ᱚᱱᱟ ᱨᱮᱱᱟᱜ ᱞᱮᱭᱟᱨ ᱴᱟᱜ ᱦᱚᱸ ᱢᱟᱱᱮ ᱟᱰᱤ ᱞᱟᱛᱟᱨ ᱧᱚᱜ ᱜᱮ ᱟᱸᱬᱜᱚ ᱪᱟᱞᱟᱣ ᱠᱟᱱᱟ᱾ ᱛᱚ ᱚᱱᱟᱛᱮ ᱟᱨᱠᱤ ᱟᱻᱢ᱾ ᱠᱚᱞ ᱠᱚᱨᱮ ᱠᱷᱚᱱ ᱟᱨᱠᱤ ᱵᱚᱨᱥᱟ ᱫᱤᱱ ᱫᱚ ᱡᱩᱫᱤᱳ ᱫᱟᱜ ᱧᱟ ᱩᱰᱩᱠᱚᱜ ᱨᱮᱦᱚᱸ ᱠᱚᱞ ᱠᱷᱚᱱ᱾ ᱜᱚᱨᱚᱢ ᱫᱤᱱ ᱠᱤᱝᱵᱟ ᱨᱮᱭᱟᱲ ᱫᱤᱱ ᱥᱚᱢᱚᱭ ᱫᱚ᱾ ᱛᱚᱠᱷᱚᱱ ᱫᱚ ᱟᱨᱠᱤ ᱫᱟᱜ ᱨᱮᱱᱟᱜ ᱞᱮᱭᱟᱨ ᱴᱟᱜ ᱟᱨᱚ ᱠᱟᱴᱤᱜ ᱞᱟᱛᱟᱨ ᱧᱚᱜ ᱟᱸᱬᱜᱚᱱ ᱠᱟᱱᱟ᱾ ᱛᱚ ᱚᱱᱟᱛᱮ ᱟᱨᱠᱤ ᱩᱱ ᱥᱚᱢᱚᱭ ᱫᱚ ᱫᱟᱜ ᱨᱮᱫᱚ ᱨᱮᱱᱟᱜ ᱫᱚ ᱟᱹᱰᱤ ᱜᱟᱱ ᱜᱮ ᱟᱵᱚ᱾ ᱢᱟᱱᱮ ᱮᱸᱴᱠᱮᱴᱚᱸᱬᱮ ᱨᱮᱵᱚᱱ ᱧᱩᱨᱩᱜ ᱠᱟᱱᱟ ᱛᱟᱦᱞᱮ ᱜᱚᱝᱠᱮ᱾ ᱟᱯᱮ ᱥᱮᱜ ᱫᱚ ᱢᱟᱱᱮ ᱚᱱᱮ ᱡᱟᱸᱦᱟ ᱫᱟᱜ ᱠᱚᱨᱮᱱᱟᱜ ᱮᱸᱴᱠᱮᱴᱚᱸᱬᱮ ᱥᱮ ᱥᱚᱝᱠᱚᱴ ᱠᱚ᱾ ᱛᱚ ᱟᱯᱮᱥᱮᱫ ᱫᱚ ᱢᱟᱱᱮ ᱪᱮᱜ ᱞᱮᱠᱟ ᱟᱨᱠᱤ᱾
ᱦᱳᱭ ᱜᱚᱝᱠᱮ ᱟᱫᱚ᱾ ᱱᱚᱜ ᱚᱭ ᱡᱮᱢᱚᱱ ᱫᱟᱜ ᱠᱚᱨᱮᱱᱟᱜ ᱡᱟᱸᱦᱟ ᱥᱚᱝᱠᱚᱴ ᱟᱨᱠᱤ ᱞᱮᱭᱟᱨ ᱫᱚ ᱫᱚᱢᱮ ᱜᱮ ᱟᱬᱜᱳᱱ ᱠᱟᱱᱟ ᱫᱟᱜ ᱨᱮᱱᱟᱜ ᱦᱳᱭ ᱥᱮ᱾ ᱟᱨ ᱚᱱᱟ ᱥᱟᱶᱛᱮ ᱡᱚᱠᱷᱚᱱ ᱱᱚᱣᱟ ᱟᱞᱮᱭᱟᱜ ᱫᱚ ᱪᱟᱥᱵᱟᱥ ᱨᱮᱦᱚᱸ ᱟᱰᱤ ᱜᱟᱱ ᱯᱨᱚᱵᱷᱟᱵᱽ ᱯᱟᱲᱟᱜ ᱠᱟᱱᱟ᱾ ᱡᱮᱢᱚᱱ ᱱᱚᱣᱟ ᱫᱷᱚᱨᱚᱱ ᱦᱩᱲᱩ ᱫᱚ ᱵᱟᱞᱮ ᱪᱟᱥ ᱫᱟᱲᱮᱭᱟᱜ ᱠᱟᱱᱟ ᱫᱟᱜ ᱠᱚ ᱚᱵᱷᱟᱵᱽ ᱠᱷᱟᱹᱛᱤᱨ ᱦᱳᱭᱥᱮ᱾ ᱟᱨ ᱠᱟᱨᱚᱱ ᱱᱚᱜ-ᱚᱭ ᱡᱟᱸᱦᱟ ᱱᱮᱛᱟᱨ ᱫᱚ᱾ ᱟᱰᱤ ᱯᱚᱨᱤᱢᱟᱱ ᱫᱟᱜ ᱵᱚᱱ ᱨᱟᱠᱟᱵ ᱫᱟ ᱦᱳᱭᱥᱮ ᱞᱟᱛᱟᱨ ᱠᱷᱚᱱ ᱜᱮ ᱦᱮᱸ᱾ ᱟᱫᱚ ᱱᱚᱜ ᱱᱚᱣᱟ ᱫᱟᱜ ᱠᱚ ᱨᱟᱠᱟᱵ ᱠᱷᱟᱛᱤᱨ ᱟᱨ ᱚᱸᱜ-ᱚᱭ ᱡᱟᱸᱦᱟ ᱵᱷᱤᱛᱤᱨ ᱨᱮ ᱡᱟᱸᱦᱟ᱾ ᱦᱟᱸ ᱫᱟᱜ ᱡᱟᱸᱦᱟ ᱟᱵᱚ ᱫᱷᱟᱨᱛᱤ ᱯᱩᱨᱤ ᱪᱮᱛᱟᱱ ᱨᱮᱱᱟᱜ ᱡᱟᱸᱦᱟ᱾ ᱫᱟᱜ ᱠᱚ ᱡᱟᱸᱦᱟ ᱛᱚᱢᱵᱟ ᱫᱟᱜ ᱠᱚ ᱚᱱᱟ ᱡᱚᱠᱷᱚᱱ ᱢᱟᱱᱮ ᱵᱷᱤᱛᱤᱨ ᱛᱮ᱾ ᱵᱚᱞᱚᱜ ᱟᱰᱤ ᱢᱟᱱᱮ ᱥᱳᱢᱳᱭ ᱞᱟᱜᱟᱜ ᱠᱟᱱᱟ ᱟᱨ ᱚᱱᱟ ᱠᱷᱚᱱ ᱦᱚᱸ ᱟᱰᱤ ᱞᱚ ᱩᱱ ᱟᱵᱚ ᱫᱚᱵᱚᱱ ᱨᱟᱠᱟᱵ ᱜᱤᱰᱤᱭᱫᱟ ᱟᱨᱠᱤ᱾
ᱦᱮᱸ ᱦᱮᱸ᱾
ᱚᱱᱟ ᱚᱱᱟ ᱡᱟᱸᱦᱟ ᱫᱟᱜ ᱡᱟᱸᱦᱟ ᱵᱩ ᱨᱟᱠᱟᱵ ᱫᱟ ᱚᱱᱟ ᱜᱷᱟᱴᱛᱤ ᱫᱚ᱾ ᱵᱟᱝ ᱯᱩᱨᱟᱹᱣ ᱯᱩᱨᱚᱱᱚᱜ ᱠᱟᱱ ᱛᱮᱜᱮ ᱢᱟᱱᱮ ᱟᱵᱚᱣᱟᱜ ᱚᱱᱟ ᱥᱚᱝᱠᱚᱴ ᱫᱚ ᱧᱮᱞ ᱧᱟᱢᱚᱜ ᱠᱟᱱᱟ ᱟᱨᱠᱤ᱾
ᱦᱩᱸ ᱦᱩᱸ᱾ ᱟᱹᱰᱤ ᱱᱟᱯᱟᱭ ᱚᱸᱜ-ᱚᱭ ᱡᱟᱸᱦᱟ᱾ ᱠᱟᱛᱷᱟ ᱠᱚᱵᱤᱱ ᱞᱟᱹᱭ ᱠᱮᱫᱟ ᱟᱹᱰᱤ ᱫᱟᱢᱟᱱ ᱫᱟᱢᱟᱱ ᱠᱟᱛᱷᱟ ᱵᱤᱱ ᱞᱟᱹᱭ ᱠᱮᱫᱟ ᱛᱳ᱾ ᱱᱚᱜ-ᱱᱟ ᱠᱚ ᱠᱷᱟᱹᱛᱤᱨ ᱜᱮ ᱟᱨᱠᱤ ᱦᱮᱸᱛᱟᱨ ᱫᱚ ᱥᱮ ᱟᱯᱮ ᱥᱮᱫ ᱦᱚᱸ ᱟᱞᱮ ᱥᱮᱫ ᱦᱚᱸ ᱵᱟᱝ᱾ ᱫᱚ ᱥᱟᱱᱟᱢ ᱢᱟᱱᱮ ᱯᱩᱨᱟᱹᱣ ᱫᱤᱥᱚᱢ ᱡᱩᱲᱮ ᱜᱮ ᱟᱨᱠᱤ ᱱᱚᱝᱠᱟᱱᱟᱜ᱾ ᱥᱚᱝᱠᱚᱴ ᱫᱚ ᱢᱟᱱᱮ ᱟᱹᱰᱤ ᱦᱚᱲᱟᱜ ᱢᱚᱪᱟ ᱠᱷᱚᱱ ᱟᱨᱠᱤ ᱞᱤᱧ ᱟᱸᱡᱚᱢ ᱟᱠᱟᱫᱟ ᱛᱳ ᱚᱱᱟᱜᱮ ᱠᱟᱹᱴᱤᱡ ᱟᱸᱡᱚᱢ ᱥᱟᱱᱟ ᱠᱮᱫ ᱞᱤᱧᱟᱹ ᱡᱮ ᱟᱯᱮ ᱥᱮᱫ ᱫᱚ ᱢᱟᱱᱮ ᱱᱚᱝᱠᱟᱱᱟᱜ ᱮᱴᱠᱮᱴᱚᱬᱮ ᱠᱚ ᱥᱮ ᱫᱟᱜ ᱨᱮᱱᱟᱜ ᱥᱚᱝᱠᱚᱴ ᱠᱚᱫᱚ ᱪᱮᱫ ᱞᱮᱠᱟ ᱟᱨᱠᱤ ᱛᱚ ᱟᱸᱡᱚᱢ ᱠᱟᱛᱮᱫ ᱟᱹᱞᱤᱧ ᱦᱚᱸ ᱟᱹᱰᱤ ᱨᱟᱹᱥᱠᱟᱹ ᱞᱤᱧ ᱵᱩᱡ ᱠᱮᱫᱟ᱾ ᱛᱚ ᱜᱚᱝᱠᱮ ᱛᱟᱦᱚᱞᱮ ᱤᱭᱟᱹ ᱦᱩᱲᱩ ᱠᱚᱫᱚ ᱯᱮ ᱨᱚᱦᱚᱭ ᱪᱟᱵᱟ ᱵᱟᱲᱟ ᱟᱠᱟᱫ ᱛᱟᱵᱚᱱᱟ ᱥᱮ ᱵᱟᱝ-
ᱟᱫᱚ ᱦᱩᱲᱩ ᱠᱚᱫᱚ ᱜᱚᱝᱠᱮ ᱱᱚᱜ-ᱚᱭ ᱞᱮ ᱮᱦᱚᱵ ᱟᱠᱟᱫᱟ ᱱᱚᱜ-ᱚᱭ ᱵᱟᱨᱫᱤᱱ ᱜᱟᱱ- ᱯᱮ ᱫᱤᱱ ᱜᱟᱱ ᱦᱩᱭᱩᱜ ᱠᱟᱱᱟ ᱟᱨᱠᱤ ᱮᱦᱚᱵ ᱠᱟᱛᱮᱫ ᱦᱳᱭᱥᱮ ᱟᱫᱚ- ᱦᱮᱸ ᱟᱫᱚ ᱜᱚᱝᱠᱮ ᱱᱚᱜ-ᱚᱭ ᱫᱟᱜ ᱠᱚᱦᱚᱸ ᱟᱫᱚ ᱞᱟᱦᱟ ᱛᱮᱫᱚ ᱡᱚᱨᱮᱫ ᱦᱮᱸ ᱟᱫᱚ ᱱᱚᱜ-ᱚᱭ ᱵᱟᱨ ᱫᱤᱱ ᱟᱫᱚ ᱡᱚᱨᱚ ᱠᱚᱭ ᱵᱚᱱᱫᱚ ᱠᱮᱫᱭᱟ ᱟᱨᱠᱤ ᱦᱳᱭ ᱥᱮ ᱦᱟᱜ ᱵᱟᱹᱫᱽ ᱠᱚᱨᱮ ᱵᱟᱹᱭᱦᱟᱹᱲ ᱠᱚᱫᱚ ᱢᱟᱱᱮ ᱡᱟᱦᱟᱸ ᱞᱮᱠᱟᱜᱮ ᱨᱚᱦᱚᱭ ᱠᱚᱫᱞᱮ ᱮᱦᱚᱵ ᱠᱮᱫᱟ ᱥᱮ ᱥᱤ ᱠᱚᱫᱚ ᱦᱩᱭᱩᱜ ᱠᱟᱱ ᱜᱮᱭᱟ᱾ ᱟᱫᱚ ᱡᱟᱦᱟᱸ ᱜᱷᱩᱴᱩ ᱥᱮᱫ ᱫᱚ ᱟᱨᱠᱤ ᱚᱱᱛᱮ ᱫᱚ ᱫᱟᱜ ᱠᱚ ᱟᱸᱡᱮᱫ ᱜᱚᱫ ᱮᱱᱟ- ᱟᱫᱚ ᱚᱱᱛᱮ ᱫᱚ ᱱᱟᱜ ᱠᱷᱟᱱ ᱥᱤ ᱠᱚᱦᱚᱸ ᱵᱟᱝ ᱜᱟᱱᱚᱜ-ᱟ᱾ ᱠᱟᱱᱟ ᱱᱚᱣᱟ ᱪᱟᱲᱟ ᱪᱷᱩᱴᱤ ᱠᱚᱦᱚᱸ ᱵᱟᱝ ᱜᱟᱱᱚᱜ ᱠᱟᱱ ᱜᱮᱭᱟ ᱟᱨᱠᱤ
ᱟᱪᱪᱷᱟ ᱟᱪᱪᱷᱟ
ᱦᱚᱸ ᱟᱫᱚ ᱜᱚᱝᱠᱮ ᱱᱚᱜ-ᱚᱭ ᱛᱚ ᱟᱯᱮ ᱫᱚ ᱮ ᱞᱟᱹᱭ ᱫᱟᱵᱤᱱ ᱡᱮ ᱦᱩᱲᱩ ᱠᱚᱫᱚ ᱯᱮ ᱠᱚᱢᱯᱞᱤᱴ ᱜᱚᱫ ᱠᱟᱫᱟ ᱦᱮ ᱥᱮ ᱡᱟᱦᱟᱸ ᱛᱚᱨᱟ ᱠᱷᱮᱛ ᱵᱟᱫᱛᱮ ᱡᱚᱛᱚ ᱠᱷᱮᱛ ᱜᱮ ᱟᱫᱚ ᱨᱚᱦᱚᱭ ᱛᱚ ᱯᱮ ᱪᱟᱵᱟ ᱟᱠᱟᱫᱟ ᱦᱮ ᱥᱮ-
ᱦᱩᱸ ᱦᱩᱸ
ᱦᱮᱸ ᱟᱫᱚ ᱜᱚᱝᱠᱮ ᱟᱯᱮ ᱫᱚ ᱛᱚᱞᱟ ᱫᱚ ᱪᱮᱫ ᱞᱮᱠᱟ ᱯᱮ ᱛᱚᱞᱟᱭ ᱜᱮᱭᱟ?
ᱦᱩᱸ ᱟᱹᱰᱤ ᱡᱚᱛᱷᱟᱛ ᱠᱟᱛᱷᱟ ᱜᱮᱵᱤᱱ ᱠᱩᱠᱞᱤ ᱵᱤᱱ ᱫᱚᱦᱚ ᱟᱠᱟᱫᱟ ᱟᱨᱠᱤ
ᱦᱮᱸ
ᱱᱚᱜ-ᱚᱭ ᱡᱟᱦᱟᱸ ᱛᱚᱞᱟ ᱨᱮᱱᱟᱜ ᱠᱟᱛᱷᱟ ᱵᱤᱱ ᱞᱟᱹᱭ ᱠᱮᱫᱟ᱾ ᱟᱨᱠᱤ ᱟᱞᱮ ᱫᱚ ᱢᱟᱱᱮ ᱡᱟᱦᱟᱸ ᱞᱮᱠᱟ ᱯᱨᱚᱛᱤ ᱵᱚᱪᱷᱚᱨ ᱛᱚᱞᱟᱭ ᱦᱩᱭᱩᱜ ᱜᱮᱭᱟ ᱛᱚ ᱚᱱᱟ ᱫᱚ ᱢᱟᱱᱮ ᱮᱢᱱᱤ ᱠᱷᱮᱛ ᱠᱚ ᱵᱟᱹᱛᱟᱹᱲᱤ ᱞᱮᱱᱠᱷᱟᱱ ᱟᱨᱠᱤ ᱫᱚᱢᱮ ᱵᱟᱨ ᱢᱚᱴᱟᱢᱩ ᱢᱚᱴᱟ ᱢᱩᱴᱤ ᱠᱟᱹᱴᱤᱡ ᱮ ᱫᱟᱜ ᱠᱮᱫᱟ ᱛᱟᱨᱯᱚᱨᱮ- ᱮ ᱠᱷᱮᱛ ᱠᱚ ᱵᱟᱹᱛᱟᱹᱲᱤᱭᱮᱱᱟ ᱛᱟᱯᱚᱨᱮ ᱥᱤ ᱠᱟᱛᱮᱜ ᱞᱮ ᱥᱤ ᱵᱟᱹᱛᱟᱹᱲᱤᱭᱟ ᱛᱟᱨᱯᱚᱨᱮ ᱜᱮ ᱢᱟᱱᱮ ᱢᱟᱱᱮ ᱯᱳᱭᱞᱳ ᱫᱚᱞᱮ ᱮᱨ ᱠᱮᱫᱟ ᱮᱨ ᱛᱟᱯᱚᱨᱮ ᱠᱟᱹᱴᱤᱡ ᱠᱤᱪᱷᱩ ᱥᱟᱨ ᱠᱚ ᱞᱮ ᱮᱢᱟᱜ ᱜᱮᱭᱟ ᱟᱨᱠᱤ ᱡᱟᱛᱮ ᱛᱚᱞᱟ ᱠᱚ ᱮᱠᱴᱩ ᱤᱭᱩᱨᱤᱭᱟᱹ ᱞᱮ ᱮᱢᱟᱜ ᱮᱢᱟᱜ ᱜᱮᱭᱟ ᱟᱨᱠᱤ ᱛᱚᱞᱟ ᱛᱟᱛᱟᱹᱲᱤ ᱦᱟᱨᱟᱜ ᱢᱟ ᱛᱚ ᱚᱱᱟ ᱮᱢ ᱠᱟ ᱯᱚᱨᱮ ᱟᱨᱠᱤ ᱟᱫᱚ ᱚᱱᱟ ᱪᱮᱛᱟᱱ ᱛᱮᱞᱮ- ᱢᱟᱱᱮ ᱠᱟᱹᱴᱤᱡ ᱞᱮ ᱟᱬᱜᱚᱢᱟᱜ-ᱟ ᱡᱟᱛᱮ ᱪᱮᱬᱮ ᱪᱩ ᱵᱤᱨ-ᱵᱩᱨᱩ ᱠᱚᱨᱮᱱ ᱪᱮᱬᱮ ᱪᱩᱯᱲᱤ ᱠᱚ ᱢᱮᱱᱟᱜ ᱠᱚᱣᱟ ᱛᱚ ᱢᱟᱱᱮ ᱪᱮᱛᱟᱱ ᱧᱚᱜ ᱨᱮ ᱛᱟᱦᱮᱸᱞᱮᱱᱠᱷᱟᱱ ᱦᱳᱲᱩ ᱠᱚ ᱟᱨᱠᱤ ᱚᱱᱟᱠᱚ ᱦᱟᱞᱟᱝ-ᱟ ᱟᱨᱠᱤ ᱡᱟᱛᱮ ᱚᱱᱟ ᱠᱚ ᱵᱟᱠᱚ ᱦᱟᱞᱟᱝ ᱫᱟᱲᱮᱭᱟᱜ ᱢᱟ ᱚᱱᱟ ᱚᱱᱟ ᱠᱷᱟᱹᱛᱤᱨ ᱛᱮ ᱟᱨᱠᱤ ᱮᱸ ᱚᱱᱟ ᱟᱬᱜᱚᱢ ᱮᱥᱮᱫᱟᱜ ᱞᱮ ᱟᱨᱠᱤ ᱟᱨ ᱚᱱᱟ ᱥᱟᱭᱤᱰ ᱥᱟᱭᱤᱰ ᱛᱮ ᱚᱱᱟ ᱪᱤᱨ ᱠᱚᱞᱮ ᱵᱟᱹᱭᱥᱟᱹᱣᱟᱜ ᱜᱮ ᱡᱟᱛᱮ ᱩᱱᱠᱩ ᱥᱤᱢ ᱢᱮᱨᱚᱢ ᱠᱚ ᱦᱚᱲ ᱠᱚ ᱵᱩᱡ ᱢᱟ ᱥᱟᱺᱜᱤᱧ ᱠᱷᱚᱱ ᱜᱮ ᱧᱮᱞ ᱠᱟᱛᱮ ᱛᱮᱫ ᱡᱮ ᱱᱚᱸᱰᱮ ᱫᱚ ᱛᱚᱞᱟ ᱠᱚ ᱜᱤᱰᱤ ᱟᱠᱟᱫᱟ᱾